ᱳᱭ ᱪᱮᱫ ᱪᱮᱫ ᱠᱚᱵᱮᱱ ᱪᱮᱠᱟ ᱵᱟᱲᱟᱭᱮᱫᱟ?
ᱱᱚᱜᱼᱚᱭ ᱫᱩᱲ ᱵᱟᱲᱟ ᱠᱟᱹᱱᱤᱧ᱾ ᱟᱢᱫᱚ ᱪᱮᱫ ᱠᱚᱢ ᱪᱤᱠᱟᱹᱭᱮᱫᱼᱟ?
ᱤᱧᱦᱚ ᱫᱩᱲᱩᱵ ᱠᱟᱹᱱᱤᱧ᱾
ᱚ ᱫᱟᱠᱟ ᱠᱚᱫᱚᱢ ᱡᱚᱢ ᱠᱮᱫᱼᱟ ᱥᱮ ᱵᱟᱝᱼᱟ?
ᱦᱳᱭ ᱫᱟᱠᱟ ᱠᱚᱫᱚᱧ ᱡᱚᱢ ᱜᱮᱭᱟ ᱱᱤᱛᱚᱜ ᱜᱮ᱾ ᱟᱫᱚ ᱱᱤᱛᱚᱜ ᱤᱧ ᱡᱤᱨᱟᱹᱣ ᱟᱠᱟᱱᱟ᱾ ᱟᱨ ᱟᱯᱮ ᱫᱚᱯᱮ ᱡᱚᱢ ᱠᱮᱫᱼᱟ ᱫᱟᱠᱟ ᱠᱚᱫᱚ?
ᱦᱮᱸᱧ ᱡᱚᱢ ᱟᱠᱟᱫᱟ ᱫᱟᱠᱟ ᱠᱚᱫᱚ᱾ ᱫᱚᱢᱮ ᱟᱹᱭᱩᱵ ᱟᱠᱟᱱ ᱫᱚ ᱚᱱᱟᱛᱤᱧ ᱡᱚᱢ ᱟᱠᱟᱫᱼᱟ᱾ ᱟᱢ ᱫᱚ?
ᱦᱳᱭ ᱤᱧ ᱦᱚ᱾ ᱟᱪᱪᱷᱟ ᱟᱯᱮ ᱚᱱᱛᱮᱫᱚ ᱫᱟᱜ ᱡᱟᱹᱲᱤ ᱫᱚ ᱦᱩᱭ ᱞᱮᱱᱟ ᱥᱮ ᱵᱟᱝ?
ᱫᱚᱢᱮ ᱫᱟᱜᱽ ᱡᱟᱹᱲᱤᱭᱟ ᱟᱠᱟᱫ ᱫᱚᱢᱮ ᱡᱟᱲᱤᱭᱟ ᱟᱠᱟᱫᱼᱟ᱾ ᱮᱛᱚ ᱦᱩᱰᱩᱨ ᱟᱠᱟᱫᱼᱟᱭ ᱵᱤᱡᱤᱞᱼᱟ ᱛᱟᱯᱚᱨᱮ ᱪᱮᱴᱮᱨ ᱠᱚᱦᱚᱸ ᱧᱩᱨ ᱟᱠᱟᱱ ᱛᱟᱦᱮᱸᱫᱼᱟ᱾
ᱟᱪᱪᱷᱟ ᱟᱞᱮ ᱥᱮᱱ ᱦᱚᱸ ᱫᱚᱢᱮ ᱫᱟᱜ ᱡᱟᱹᱲᱤ ᱠᱮᱫᱟ᱾ ᱫᱟᱜ ᱫᱚᱢᱮ ᱠᱷᱟᱹᱛᱤᱨ ᱡᱟ ᱦᱟᱹᱠᱩ ᱠᱚᱠᱚ ᱩᱰᱩᱠ ᱞᱮᱱᱟ ᱥᱮ ᱟᱫᱚ ᱚᱸᱰᱮᱜᱮ ᱦᱟᱹᱠᱩ ᱠᱚᱞᱮ ᱥᱟᱵ ᱞᱮᱫ ᱠᱚᱣᱟ ᱟᱨ ᱚᱱᱟ ᱜᱮᱞᱮ ᱩᱛᱩ ᱠᱟᱜᱼᱟ ᱛᱮᱦᱤᱧ ᱫᱚ᱾ ᱚᱱᱟ ᱥᱚᱸᱜᱮ ᱜᱮ ᱫᱟᱠᱟ ᱠᱚᱞᱮ ᱡᱚᱢ ᱟᱠᱟᱜᱼᱟ᱾
ᱟᱞᱮ ᱱᱚᱱᱛᱮ ᱦᱚᱸ ᱫᱚᱢᱮ ᱫᱟᱜ ᱡᱟᱹᱲᱤ ᱛᱟᱦᱮᱡ ᱛᱮ ᱦᱟᱹᱠᱩ ᱠᱚᱦᱚᱸ ᱠᱚ ᱨᱟᱠᱟᱵ ᱟᱠᱟᱱᱟ᱾ ᱯᱩᱠᱷᱩᱨᱤᱨ ᱨᱮᱱ ᱦᱟᱹᱠᱩ ᱨᱟᱥᱛᱟ ᱠᱚᱨᱮ ᱚᱱᱮ ᱡᱟᱦᱟᱸ ᱰᱟᱹᱦᱤ ᱠᱚᱨᱮ ᱚᱸᱰᱮ ᱠᱚ ᱨᱟᱠᱟᱵ ᱟᱠᱟᱱᱟ᱾
ᱟᱪᱪᱷᱟ ᱤᱱᱟ ᱠᱷᱟ ᱟᱞᱮ ᱫᱚ ᱛᱷᱚᱲᱟ ᱫᱚᱞᱮ ᱫᱚᱦᱚ ᱟᱠᱟᱫ ᱠᱚᱣᱟ᱾ ᱠᱚ ᱟᱨ ᱛᱷᱚᱲᱟ ᱛᱷᱚᱲᱤ ᱩᱛᱩᱣᱟᱠᱟᱫᱼᱟ᱾ ᱜᱟᱯᱟ ᱫᱚᱞᱮ ᱱᱟᱦᱟᱜ ᱞᱮ ᱤᱭᱟᱹ ᱥᱤᱛᱩᱝ ᱨᱮᱞᱮ ᱛᱟᱥᱮ ᱠᱚᱣᱟ᱾
ᱜᱟᱹ ᱜᱟᱹᱲᱟᱹᱭ ᱯᱮ ᱧᱟᱢ ᱟᱠᱟᱫ ᱠᱚᱣᱟ ᱥᱮ ᱯᱩᱴᱷ ᱯᱩᱴᱷᱤ ᱠᱚ ᱠᱷᱚᱭ ᱠᱚ?
ᱦᱚᱭ ᱩᱱᱠᱩ ᱠᱚᱦᱚᱸ ᱡᱚᱛᱚ ᱜᱮᱞᱮ ᱧᱟᱢ ᱠᱟᱜ ᱠᱚ ᱛᱤᱠᱩ ᱴᱷᱤᱠ ᱠᱚ ᱰᱟᱹᱲᱠᱟᱹᱜ ᱠᱚ ᱩᱱᱠᱩ ᱡᱟ ᱦᱚᱭ ᱢᱟᱴ ᱨᱮ ᱡᱟ ᱠᱚ ᱧᱟᱢᱚᱜ ᱥᱮ ᱩᱱᱠᱩ ᱦᱟᱹᱠᱩ ᱠᱚᱜᱮ ᱞᱮ ᱮᱢ ᱤᱯᱟ ᱣᱟᱠᱟᱫ ᱠᱚᱣᱟ ᱛᱮᱦᱮᱧ ᱫᱚ᱾
ᱚ ᱟᱯᱮ ᱚᱱᱛᱮ ᱫᱚ ᱫᱚᱢᱮ ᱛᱟᱞᱮ ᱫᱟᱜ ᱡᱟᱹᱲᱤᱭᱟᱠᱟᱫ ᱜᱮᱭᱟ ᱦᱮᱸ ᱥᱮ?
ᱦᱚᱭ᱾
ᱚᱻ ᱟᱞᱮ ᱱᱚᱛᱮ ᱫᱚ ᱟᱞᱮ ᱱᱚᱛᱮ ᱫᱚᱢᱮ ᱫᱟᱜ ᱡᱟᱹᱲᱤ ᱠᱟᱜᱼᱟᱭ ᱠᱤᱱᱛᱩ ᱟᱞᱮ ᱱᱚᱛᱮ ᱫᱚ ᱩᱱᱟᱹᱜ ᱫᱚ ᱵᱟᱠᱚ ᱨᱟᱠᱟᱵᱟᱜᱼᱟᱞᱮ ᱱᱚᱱᱛᱮ ᱫᱚ ᱠᱷᱭ ᱟᱨ ᱡᱟᱞ ᱠᱚᱫᱚ ᱵᱟᱞᱮ ᱜᱤᱰᱤ ᱟᱠᱟᱫ ᱛᱟᱦᱮᱸᱫᱼᱟ ᱾ ᱚᱱᱮ ᱡᱟᱦᱟᱸ ᱠᱚ ᱞᱟᱹᱭᱟ ᱛᱚ ᱦᱟᱠᱩ ᱥᱟᱵ ᱚᱱᱟ ᱵᱟᱹᱲᱥᱤ ᱠᱚᱥᱮ ᱪᱮᱫ ᱠᱚᱪᱚ ᱠᱚ ᱞᱟᱹᱭᱟ ᱵᱟᱝ ᱚᱱᱟ ᱟᱫᱚ ᱵᱟᱞᱮ ᱤᱭᱟᱹ ᱠᱟᱜ-ᱟ ᱾ ᱟᱯᱮ ᱚᱱᱛᱮ ᱯᱮ ᱤᱭᱟᱹ ᱟᱠᱟᱫ ᱛᱮ?
ᱦᱮᱸ ᱟᱫᱚ ᱚᱱᱮ ᱟᱞᱮᱭᱟᱜ ᱡᱷᱟᱹᱞᱤ ᱢᱮᱱᱟᱜ ᱠᱚ ᱛᱟᱞᱮᱭᱟ ᱥᱮ ᱚᱱᱟ ᱛᱮᱜᱮᱞᱮ ᱥᱟᱫᱞᱵ ᱞᱮᱫ ᱠᱚᱣᱟ ᱾
ᱚ ᱛᱟᱦᱞᱮ ᱛᱮᱦᱮᱧ ᱫᱚ ᱪᱮᱫ ᱤᱫᱤ ᱠᱟᱛᱮ ᱞᱟᱝ ᱜᱚᱞᱯᱷᱚᱭᱟ?
ᱫᱤᱭᱟᱹᱝ ᱤᱸᱻ ᱡᱟᱦᱟᱸ ᱫᱤᱱᱟᱹᱢ ᱡᱤᱭᱚᱱ ᱨᱮᱱᱟᱜ ᱡᱟᱦᱟᱸ ᱠᱟᱹᱢᱤ ᱦᱚᱨᱟ ᱠᱚ ᱥᱮ ᱤᱥᱤᱱ ᱵᱟᱥᱟᱝ ᱠᱚ ᱫᱤ ᱠᱟᱛᱮ ᱜᱮᱞᱟᱝ ᱜᱟᱞ ᱢᱟᱨᱟᱣᱼᱟ᱾
ᱦᱮᱸ ᱛᱟᱦᱚᱞᱮ ᱵᱤᱴᱤ ᱞᱟᱹᱭᱮᱫᱼᱟ ᱪᱮᱫ ᱠᱚᱫᱚᱯᱮ ᱤᱥᱤᱱ ᱵᱟᱥᱟᱝ ᱟᱠᱟᱫ ᱛᱟᱦᱮᱸᱫ ᱮ?
ᱦᱚᱭ ᱛᱤᱦᱤᱧ ᱫᱚ ᱚᱱᱟᱜᱮ ᱦᱟᱹᱠᱩ ᱠᱚᱜᱮᱞᱮ ᱤᱥᱤᱱ ᱞᱮᱜ ᱠᱚᱣᱟ ᱾ ᱟᱫᱚ ᱚᱱᱟ ᱜᱮᱛᱚᱞᱮ ᱡᱚᱢ ᱠᱟᱜ ᱜᱮᱭᱟ ᱛᱤᱦᱤᱧ ᱫᱚ ᱾ ᱟᱨ ᱛᱟᱦᱚᱞᱮ ᱛᱟᱦᱚᱞᱮ ᱟᱯᱮ ᱫᱚ ᱪᱮᱫ ᱠᱚᱯᱮ ᱤᱥᱤᱱ ᱠᱟᱜᱼᱟ?
ᱟᱞᱮ ᱫᱚᱞᱮ ᱤᱥᱤᱱ ᱠᱟᱜᱼᱟ ᱛᱮᱦᱮᱱ ᱫᱚ ᱟᱞᱩ ᱵᱷᱟᱛᱮ ᱟᱨ ᱰᱤᱢ ᱵᱷᱟᱛᱮ ᱟᱯᱮ ᱫᱚ ᱫᱚᱢᱮ ᱫᱟᱜᱮᱜ ᱠᱟᱜ ᱛᱚ ᱥᱚᱴᱠᱟᱹᱴ ᱛᱮ ᱚᱱᱟ ᱠᱟᱹᱢᱤ ᱠᱚᱞᱮ ᱦ ᱠᱟᱹᱢᱤ ᱦᱚᱨᱟ ᱞᱮ ᱞᱚᱜᱚᱱ - ᱞᱚᱜᱚᱱ ᱫᱟᱠᱟ ᱩᱛᱩ ᱤᱥᱤᱱ ᱦᱩᱭ ᱠᱟᱱᱟ ᱫᱚᱢᱮ ᱫᱟᱜᱮᱫ ᱛᱟᱦᱮᱸᱜ ᱟᱛᱚ ᱚᱱᱟ ᱜᱮ᱾
ᱟᱪᱪᱷᱟ ᱛᱟᱦᱚᱞᱮ ᱦᱟᱹᱠᱩ ᱠᱚᱫᱚ ᱵᱟᱯᱮ ᱥᱟᱵ ᱞᱮᱫ ᱠᱚᱣᱟ?
ᱦᱟᱹᱠᱩ ᱫᱚᱞᱮ ᱥᱟᱵ ᱟᱠᱟᱫ ᱠᱚᱣᱟ ᱫᱟᱠᱟ ᱩᱛᱩ ᱤᱥᱤᱱ ᱦᱟᱛᱮ ᱟᱫᱚ ᱩᱱᱠᱩ ᱫᱚᱞᱮ ᱡᱷᱚᱛᱚ ᱜᱮ ᱡᱤᱣᱮᱫ ᱜᱮᱭᱟ ᱥᱮ ᱵᱟᱠᱚ ᱜᱚᱡ ᱟᱠᱟᱱᱟ ᱟᱫᱚ ᱜᱟᱯᱟ ᱵᱟᱞᱴᱤ ᱠᱚᱨᱮ ᱰᱨᱟᱢ ᱠᱚᱨᱮ ᱫᱚᱦᱚ ᱜᱤᱰᱤ ᱟᱠᱟᱫ ᱠᱚᱣᱟ ᱠᱚᱣᱟ ᱜᱟᱯᱟᱞᱮ ᱩᱛᱩ ᱠᱚᱣᱟ
ᱛᱟᱦᱚᱞᱮ ᱟᱹᱰᱤ ᱥᱟᱸᱜᱮ ᱜᱮᱯᱮ ᱥᱟᱵ ᱟᱠᱟᱫ ᱠᱚᱣᱟ ᱥᱮ
ᱦᱮᱸ ᱟᱨ ᱡᱤᱣᱤᱫ ᱜᱮ ᱠᱷᱟᱛᱤᱨ ᱵᱟᱞᱮ ᱪᱚᱸᱫᱟ ᱟᱠᱟᱫ ᱠᱚᱣᱟ ᱾ ᱜᱟᱯᱟ ᱞᱮ ᱪᱚᱸᱫᱟ ᱠᱚᱣᱟ ᱫᱤᱱᱮ-ᱫᱤᱱᱮᱢ ᱡᱚᱢ ᱠᱚᱣᱟ᱾ ᱪᱷᱚᱴᱚ ᱯᱷᱮᱢᱮᱞᱤ ᱛᱚ ᱦᱩᱰᱤᱧ ᱯᱷᱮᱢᱮᱞᱤ ᱠᱟᱱ ᱛᱟᱞᱮᱭᱟ ᱯᱩᱱᱭᱟᱹ ᱯᱷᱮᱢᱮᱞᱤ ᱾ ᱛᱤᱱᱟᱹᱜ ᱵᱟᱝ ᱡᱚᱢᱟ
ᱤᱥᱤᱱ ᱵᱟᱥᱟᱝ ᱠᱚᱫᱚ ᱵᱟᱲᱟᱭ ᱟ ᱥᱮ ᱵᱟᱝ
ᱮ ᱤᱥᱤᱱ - ᱵᱟᱥᱟᱝ ᱫᱚ ᱵᱟᱹᱧ ᱤᱥᱤᱱ ᱵᱟᱥᱟᱝ ᱠᱟᱼᱟ ᱢᱟ ᱜᱮ ᱤᱥᱤᱱ ᱵᱟᱥᱟᱝ ᱜᱮᱭᱟᱭ᱾ ᱚᱱᱟᱛᱮ ᱵᱟᱹᱧ ᱵᱟᱲᱟᱭᱟ ᱟᱫᱚ ᱟᱢ ᱫᱚᱢ ᱵᱟᱲᱟᱭ ᱛᱮᱥ ᱵᱟᱝ?
ᱦᱚᱭ ᱤᱧ ᱫᱚ ᱡᱚᱛᱚ ᱞᱮᱠᱟᱱ ᱤᱥᱤᱱ- ᱵᱟᱥᱟᱝ ᱜᱤᱧ ᱫᱟᱲᱮᱭᱟᱜ ᱜᱮ᱾ ᱚᱲᱟᱜ ᱨᱮᱫᱚ ᱟᱭᱳ ᱜᱮ ᱦᱟᱸᱜ ᱫᱟᱠᱟ ᱠᱟᱭᱨᱟ ᱱᱟᱦᱟᱜ ᱟᱨ ᱩᱛᱩ ᱫᱚ ᱦᱟᱸᱜ ᱤᱧ ᱜᱮᱠᱚ ᱩᱛᱩ ᱦᱚᱪᱚ ᱤᱧᱟ᱾ ᱪᱮᱫᱟᱜ ᱥᱮ ᱦᱚ ᱩᱛᱩ ᱫᱚᱦᱚ ᱵᱚᱞᱮ ᱤᱧᱟᱹᱜ ᱜᱮ ᱥᱤᱵᱤᱞ ᱠᱚ ᱚᱱᱟ ᱛᱮ ᱤᱧ ᱜᱮ ᱦᱚᱪᱚᱭᱤᱧ ᱜᱮᱭᱟ᱾
ᱫᱚᱢᱮᱢ ᱯᱟᱞᱮᱢ ᱵᱟᱲᱟᱭᱟ ᱵᱟ?
ᱦᱚᱭ ᱚᱲᱟᱜ ᱨᱮᱫᱚ ᱤᱧ ᱜᱤᱧ ᱩᱛᱩ ᱵᱟᱲᱟᱭ ᱥᱮ
ᱵᱟᱝᱜᱮ ᱟᱞᱮ ᱫᱚ ᱚ ᱟᱞᱮ ᱫᱚ
ᱩᱛᱩᱫᱚ ᱵᱚᱞᱛᱮ ᱵᱟᱹᱧ ᱩᱛᱩ ᱤᱥᱤᱱ - ᱵᱟᱥᱟᱝ ᱩᱱᱟᱹᱜ ᱵᱟᱹᱧ ᱫᱟᱲᱮᱭᱟᱜ ᱜᱮ, ᱵᱟᱹᱧ ᱪᱮᱫ ᱟᱠᱟᱫ ᱾ᱢᱟ ᱜᱮ ᱡᱚᱛᱚᱱᱟᱜ ᱠᱟᱹᱢᱤ ᱵᱟᱲᱟᱭᱟ ᱛᱚ ᱟᱫᱚ ᱚᱱᱟ ᱛᱮ ᱟᱞᱮ ᱫᱚ ᱪᱮᱫ ᱠᱟᱹᱢᱤ ᱡᱚᱢ ᱢᱟᱞᱮ ᱧᱩᱭᱟᱞᱮ ᱯᱟᱲᱦᱟᱜ ᱞᱮ ᱫᱩᱲᱩᱵ-ᱟ ᱫᱟᱲᱮᱭᱟᱜ ᱠᱟᱱ ᱞᱮ ᱥᱤᱥᱠᱩᱞ ᱮᱢᱱᱤ ᱠᱷᱮᱞ ᱵᱟᱲᱟ ᱤᱱᱟᱹ ᱠᱚᱜᱮ᱾ ᱢᱟ ᱫᱚᱭ ᱢᱟ ᱫᱚᱭ ᱠᱷᱚᱡ ᱜᱮᱭᱟ ᱯᱟᱲᱦᱟᱜ ᱯᱮ ᱟᱨ ᱟᱯᱱᱟᱨ ᱜᱤᱫᱽᱨᱟᱹ ᱫᱚ ᱛᱷᱩᱲᱤ ᱱᱟᱢ ᱵᱩᱡᱷᱟᱹᱣᱼᱟ ᱚᱱᱟ ᱠᱚᱫᱚ ᱡᱟᱦᱟᱸ ᱜᱮᱢ ᱠᱩᱥᱤᱢ ᱵᱩᱡᱷᱟᱹᱣᱟ ᱚᱱᱟᱜᱢ ᱠᱚᱨᱟᱣᱟ ᱾ ᱦᱮᱸ
ᱟᱪᱪᱷᱟ ᱛᱟᱦᱞᱮ ᱛᱟᱦᱞᱮ ᱪᱮᱫ ᱦᱚ ᱵᱟᱢ ᱤᱥᱤᱱ ᱵᱟᱲᱟ ᱠᱟᱜᱼᱟ᱾
ᱤᱥᱤᱱ ᱫᱚ ᱵᱟᱹᱧ ᱤᱥᱤᱱ ᱟᱠᱟᱫ ᱛᱟᱦᱮᱸᱜ ᱢᱱᱟᱜᱤᱧ ᱧᱮᱞ ᱵᱟᱲᱟ ᱟᱠᱟᱫᱮ ᱛᱟᱦᱮᱸ ᱟᱨ ᱯᱨᱚᱛᱷᱚᱢ ᱢᱤᱫ ᱫᱤᱱᱤᱧ ᱤᱥᱤᱱ ᱞᱮᱭᱟ ᱚᱱᱟ ᱫᱚ ᱟᱹᱞᱩ ᱟᱨ ᱠᱚᱱᱰᱷᱟ, ᱯᱮ ᱤᱭᱟᱹ ᱟᱞᱩ, ᱠᱚᱰᱷᱟ, ᱯᱩᱨᱟᱹᱭ, ᱪᱮᱫᱠᱟ ᱪᱚᱠᱚ ᱠᱚ ᱜᱷᱚᱱᱴᱚᱭᱟ ᱵᱟᱹᱧ ᱵᱟᱲᱟᱭᱟ ᱾ ᱟᱫᱚ ᱯᱚᱛᱷᱚᱢ ᱵᱟᱨ ᱩᱛᱩ ᱛᱚ ᱟᱫᱚ ᱤᱧ ᱫᱩᱧ ᱵᱟᱲᱟᱭᱟ ᱡᱮ ᱱᱚᱨᱢᱟᱞ ᱜᱮᱠᱚ ᱩᱛᱭ ᱩᱛᱩ ᱤᱥᱤᱱᱟ ᱾ ᱠᱟᱭ ᱤᱥᱤᱱ ᱟᱠᱚᱣᱟ ᱤᱧ ᱫᱩᱧ ᱵᱟᱲᱟᱭᱟ, ᱟᱫᱚ ᱪᱤᱠᱟᱹ ᱠᱤᱜᱤᱧ ᱥᱩᱱᱩᱢ ᱥᱩᱱᱩᱢ ᱫᱩᱞ ᱠᱤ ᱤᱧ ᱛᱟᱨᱯᱚᱨᱮ ᱟᱹᱞᱩ ᱯᱮᱸᱭᱟ ᱚᱱᱟᱠᱚᱧ ᱜᱮᱫ ᱠᱮᱫ ᱛᱮᱧ ᱡᱚᱵᱮ ᱠᱮᱜᱟ᱾ ᱟᱨ ᱡᱚᱵᱮ ᱠᱮᱫ ᱠᱷᱟᱱ ᱥᱟᱥᱟᱝ ᱤᱧ ᱠᱚᱴᱟ ᱠᱮᱫᱟ ᱫᱟᱜ ᱤᱧ ᱫᱩᱞ ᱟᱜ ᱱᱟ ᱚᱱᱟ ᱢᱟ ᱪᱟᱯᱮ ᱨᱩᱣᱟᱹᱲᱮᱱᱟ᱾ ᱟᱫᱚᱧ ᱞᱟᱭ ᱫᱟ ᱪᱤᱠᱟᱭ ᱱᱟ ᱛᱩ ᱟᱨ ᱵᱟᱹᱧ ᱵᱟᱲᱟᱭ ᱠᱟᱡᱽ ᱚᱱᱟ ᱫᱚ ᱵᱷᱩᱞ ᱩᱛᱩ ᱦᱩᱭ ᱟᱠᱟᱱᱟ ᱟᱫᱚ ᱢᱟᱭ ᱞᱟᱹᱭ ᱼᱟ ᱛᱟᱨ ᱵᱟᱪᱷᱟ ᱜᱤᱫᱽᱨᱟᱹ, ᱟᱢ ᱫᱚ ᱚᱞᱚᱜ ᱯᱟᱲᱦᱟᱜ ᱞᱟᱝ ᱵᱷᱮᱡᱟ ᱠᱟᱜ ᱢᱮᱭᱟ ᱾ ᱫᱟᱠᱟ ᱩᱛᱩ ᱤᱥᱤᱫ ᱩᱛᱩ ᱛᱩᱭ ᱤᱥᱤᱱ ᱤᱧ ᱵᱷᱮᱡᱟ ᱟᱠᱟᱫ ᱢᱮᱭᱟ ᱠᱤ ᱦᱳᱭ ᱥᱮ
ᱦᱮ ᱛᱟᱦᱚᱞᱮ ᱥᱮᱬᱟ ᱫᱚ ᱞᱟᱹᱠᱛᱤ ᱠᱟᱱᱟ ᱥᱮ ᱫᱟᱠᱟ ᱩᱛᱩ ᱫᱚ᱾
ᱦᱮᱸ ᱟᱫᱚ
ᱴᱷᱤᱠ ᱜᱮᱭᱟ ᱟᱢ ᱢᱟ ᱵᱟᱰᱟᱭ ᱠᱮᱫᱟᱢ ᱫᱟᱠᱟ ᱩᱛᱩ ᱤᱥᱤᱱ ᱤᱧᱮ ᱞᱟᱹᱭ ᱞᱮᱱᱠᱷᱟᱱ ᱤᱧᱤᱧ ᱪᱮᱫ ᱠᱮᱭᱟ᱾
ᱟᱫᱚ ᱦᱟᱸᱜ ᱟᱢ ᱟᱭᱳ ᱜᱮ ᱦᱟᱸᱜ ᱧᱮᱞᱮᱢᱮ ᱦᱟᱸᱜ ᱪᱮᱫ ᱞᱮᱠᱟᱭ ᱤᱥᱤᱱᱟ ᱥᱮ ᱵᱟᱝ ᱟᱫᱚ ᱚᱱᱟ ᱧᱮᱞ ᱠᱟᱛᱮ ᱦᱟᱸᱜ ᱥᱮᱬᱟᱭ ᱢᱮ ᱦᱟᱸᱜ᱾ ᱵᱟᱠᱷᱟ ᱛᱟᱭᱚᱢ ᱫᱟᱨᱟᱢ ᱫᱚ ᱚᱥᱩᱵᱤᱫᱟ ᱜᱮ ᱦᱩᱭᱩᱜᱼᱟ ᱥᱮ
ᱦᱮᱸ ᱦᱮᱸ ᱵᱟᱠᱷᱟᱱ, ᱚ ᱛᱟᱦᱞᱮ ᱠᱩᱞᱤᱭᱮᱫ ᱢᱤᱭᱤᱝ ᱛᱟᱦᱞᱮ ᱡᱷᱚᱛᱚ ᱩᱛᱩ ᱜᱮᱢ ᱵᱟᱲᱟᱭᱟ ᱟᱢ ᱫᱚ,
ᱦᱳᱭ ᱡᱚᱛᱚ ᱞᱮᱠᱟᱱ ᱩᱛᱩ ᱜᱤᱧ ᱫᱟᱲᱮᱭᱟᱜᱼᱟ᱾ ᱡᱚᱛᱚ ᱡᱤᱞ ᱦᱟᱹᱠᱚ ᱡᱚᱛᱚ ᱞᱮᱠᱟᱱ ᱩᱛᱩ ᱜᱮ
ᱚ ᱢᱤᱴᱤᱡ ᱠᱟᱛᱷᱟᱧ ᱠᱩᱞᱤ ᱢᱮᱭᱟ?
ᱦᱳᱭ ᱠᱩᱞᱤᱧ ᱢᱮ᱾
ᱡᱟᱦᱟᱱᱟᱜ ᱨᱚᱲ ᱠᱚᱢ ᱟᱸᱡᱚᱢ ᱧᱢᱮᱜᱼᱟ ᱥᱮ ᱪᱮᱫ? ᱡᱟᱦᱟᱱᱟᱜ ᱟᱣᱟᱡᱽ ᱠᱚ, ᱚᱱᱠᱟ ᱥᱟᱰᱮ ᱠᱚ,
ᱦᱳᱭ ᱦᱳᱭ ᱟᱸᱡᱚᱢ ᱫᱚ ᱟᱸᱡᱚᱢ ᱧᱟᱢᱚᱜ ᱠᱟᱱ ᱜᱮᱭᱟ᱾
ᱚ ᱟᱞᱮ ᱫᱚ ᱜᱮᱧᱡᱟᱢ ᱛᱚ ᱫᱚᱢᱮ ᱢᱤᱫᱴᱤᱡ ᱚᱲᱟᱜ ᱠᱟᱢᱨᱟ ᱨᱮ ᱢᱮᱱᱟᱜ ᱞᱮᱭᱟ ᱛᱚ ᱟᱫᱚ ᱟᱹᱰᱤ ᱜᱟᱱ ᱦᱚᱲᱞᱮ ᱛᱟᱦᱮᱱ ᱜᱮ ᱡᱩᱫᱤᱢ ᱟᱸᱡᱚᱢ ᱧᱟᱢᱮᱫ ᱠᱷᱟᱱᱮ ᱨᱚᱲ ᱠᱚ ᱚᱱᱟᱛᱮ ᱠᱩᱞᱤ ᱠᱮᱫ ᱢᱮᱭᱤᱝ ᱾ ᱜᱤᱫᱽᱨᱟᱹ ᱠᱚ ᱜᱤᱫᱽᱨᱟᱹ ᱚᱲᱟᱜ ᱛᱚ ᱢᱟᱱᱮ ᱵᱷᱟᱭ ᱛᱟᱠᱚ ᱢᱮᱱᱟᱜ ᱠᱚᱜ ᱵᱩᱱᱩ ᱛᱟᱠᱚᱣᱟ ᱟᱫᱚ ᱨᱚᱲ ᱠᱚ ᱟᱸᱡᱚᱢ ᱧᱟᱢᱚᱜ ᱠᱟᱱᱟ᱾ ᱛᱚ ᱚᱱᱟᱛᱤᱧ ᱠᱩᱞᱤ ᱠᱮᱫ ᱢᱮᱭᱟ,
ᱟᱪᱷᱟ, ᱦᱮᱸ ᱛᱟᱦᱞᱮ ᱪᱮᱫ ᱠᱚ ᱡᱚᱢ ᱠᱚᱫᱚᱢ ᱠᱩᱥᱤᱭᱟᱜ ᱜᱮᱭᱟ ᱟᱢ ᱫᱚ?
ᱤᱧ ᱫᱚ ᱵᱟᱭᱨᱮ ᱨᱮᱱᱟᱜ ᱡᱚᱢ ᱫᱚᱢᱮᱧ ᱠᱩᱥᱤᱭᱟᱜ ᱜᱮᱭᱟ ᱡᱮᱢᱚᱱ ᱯᱷᱩᱪᱠᱟ ᱾ ᱛᱟᱯᱚᱨᱮ ᱨᱳᱞ ᱛᱟᱯᱚᱨᱮ ᱪᱚᱯ ᱢᱩᱲᱤ ᱜᱷᱩᱜᱱᱤ ᱚᱱᱟ ᱠᱚ ᱫᱚᱢᱮᱧ ᱠᱩᱥᱤᱭᱟᱜ ᱜᱮᱭᱟ, ᱟᱢ?
ᱤᱧ ᱫᱚ ᱚᱲᱟᱜ ᱨᱮᱱᱟᱜ ᱫᱟᱠᱟ ᱚᱲᱟᱜ ᱨᱮᱱᱟᱜ ᱜᱤᱧ ᱡᱚᱢ ᱫᱚ ᱡᱟᱦᱟᱸ ᱠᱚ ᱤᱥᱤᱱ ᱜᱮᱭᱟ ᱥᱮ ᱾ ᱚᱱᱟᱜᱮ ᱫᱚᱢᱮᱧ ᱠᱩᱥᱤᱭᱟᱜ ᱜᱮᱭᱟ ᱾
ᱚ ᱛᱟᱨᱢᱟᱱᱮ ᱛᱟᱨᱢᱟᱱᱮ ᱵᱟᱭᱨᱮ ᱨᱮᱱᱟᱜ ᱡᱚᱢ ᱫᱚ ᱵᱟᱢ ᱠᱩᱥᱤᱭᱟᱜ ᱜᱮᱭᱟ᱾
ᱵᱟᱝᱟ ᱚᱱᱟ ᱠᱚᱫᱚ ᱵᱟᱝ ᱡᱚᱢ ᱜᱤᱭᱟᱹᱧ ᱚᱲᱟᱜ ᱨᱮ ᱤᱧ ᱟᱭᱳᱭ ᱨᱚᱦᱚᱭᱮ ᱛᱤᱛᱟ ᱚᱱᱟ ᱠᱷᱟᱹᱛᱤᱨ ᱛᱮ ᱩᱱᱟᱜ ᱵᱟᱹᱧ ᱡᱚᱢ ᱜᱮᱭᱟ ᱚᱱᱟ ᱠᱚᱫᱚ ᱾ ᱩᱱᱤᱜᱮ ᱢᱟᱱᱟᱣ ᱟᱠᱟᱫᱤᱧᱟ ᱚᱱᱟ ᱠᱚᱫᱚ ᱟᱞᱚᱢ ᱡᱚᱢᱟ ᱵᱟᱝ ᱴᱷᱤᱠᱟ ᱥᱚᱨᱤᱨ ᱯᱚᱠᱷᱮ ᱚᱱᱟᱛᱮ ᱚᱱᱟ ᱫᱚ ᱵᱟᱹᱧ ᱡᱚᱢ ᱜᱮᱭᱟ ᱾
ᱚ ᱵᱟᱝᱟ ᱟᱞᱮ ᱫᱚ ᱫᱚᱢᱮ ᱵᱟ ᱢᱟ ᱵᱟᱭ ᱪᱚᱸᱫᱟᱭ ᱜᱮᱭᱟ, ᱛᱚ ᱪᱮᱫ ᱠᱟ ᱴᱤᱯᱤᱱ ᱵᱟᱭ ᱛᱮᱭᱟᱨ ᱟᱞᱮ ᱠᱷᱟᱹᱛᱤᱨ ᱚᱱᱮ ᱤᱥᱠᱩᱞ ᱨᱮ ᱡᱟᱦᱟᱸ ᱠᱚ ᱡᱚᱢ ᱦᱚᱪᱚ ᱞᱮᱜᱮᱭᱟ ᱤᱱᱟᱹᱜᱮ, ᱟᱫᱚ ᱚᱸᱰᱮ ᱟᱪᱟᱨ ᱠᱚᱠᱚ ᱟᱠᱷᱨᱤᱧᱟ ᱯᱷᱩᱪᱠᱟᱹ ᱛᱟᱨᱯᱚᱨᱮ ᱟᱹᱰᱤ ᱠᱤ ᱪᱩ ᱱᱟᱱᱟ ᱨᱳᱞ ᱠᱚ ᱪᱟᱢᱤᱱ ᱠᱚᱠᱚ, ᱠᱚ ᱟᱹᱷᱨᱤᱧ ᱜᱮᱭᱟ ᱟᱫᱚ ᱴᱤᱯᱤᱱ ᱵᱟᱞᱮ ᱤᱫᱤ ᱠᱷᱛᱤᱨ ᱚᱱᱟ ᱠᱚᱞᱮ ᱡᱚᱢ ᱜᱮᱭᱟ ᱾ ᱤᱱᱟᱹ ᱡᱚᱢ ᱜᱮᱭᱟ ᱵᱟᱠᱷᱟᱱ ᱢᱟᱦᱚᱸ ᱵᱟᱭ ᱠᱷᱚᱡᱽ ᱜᱮᱭᱟ ᱡᱮ ᱤᱭᱟᱹ ᱢᱟᱦᱟᱜ ᱦᱚᱸ ᱠᱟᱹᱢᱤ ᱛᱚ ᱟᱹᱰᱤ ᱜᱟᱱ ᱚᱲᱟᱜ ᱨᱮ ᱛᱤᱱᱟᱹᱜ ᱜᱟᱱ, ᱜᱤᱫᱽᱨᱟᱹᱭ ᱥᱟᱢᱞᱟᱣ ᱞᱮᱭᱟ ᱯᱩᱱ ᱦᱚᱲ ᱟᱞᱮ ᱛᱚ ᱚᱱᱟᱛᱮ ᱾
ᱟᱫᱚ ᱟᱪᱪᱷᱟ ᱾ ᱠᱤᱱᱛᱩ ᱨᱳᱡ ᱨᱳᱡ ᱫᱚ ᱫᱚᱢᱮ ᱫᱚ ᱟᱞᱚᱢ ᱡᱚᱢᱟ, ᱥᱚᱨᱤᱨ ᱯᱚᱠᱠᱷᱮ ᱫᱚ ᱵᱟᱝ ᱴᱷᱤᱠ ᱚᱱᱟ ᱠᱚᱫᱚ ᱵᱟᱝ ᱠᱷᱟᱡ ᱨᱩᱣᱟᱹ ᱠᱚᱦᱚᱸ ᱧᱟᱢ ᱧᱟᱢ ᱢᱮ ᱱᱟᱜᱼᱟ ᱾
ᱦᱮᱸ ᱦᱮᱸ ᱾ ᱚᱱᱟᱢᱟ ᱵᱟᱝ ᱵᱷᱟᱹᱜᱤ ᱜᱮᱭᱟ ᱾ ᱵᱟᱝᱟ ᱡᱮ ᱫᱤᱱ ᱜᱮ ᱵᱟᱭ ᱪᱚᱸᱫᱟ ᱫᱟᱲᱮᱭᱟᱜᱼᱟ ᱥᱮ ᱫᱤᱱ ᱯᱩᱭᱥᱟᱹ ᱢᱟ ᱮᱢᱚᱜ ᱜᱮᱭᱟ ᱾ ᱫᱤᱱ ᱜᱮᱞᱮ ᱡᱚᱢ ᱜᱮᱭᱟ ᱫᱤᱱ ᱫᱤᱱ ᱫᱚ, ᱵᱟᱭᱨᱮ ᱨᱮᱱᱟᱜ ᱵᱟᱞᱮ ᱡᱚᱢ ᱜᱮᱭᱟ, ᱟᱨ ᱡᱮ ᱫᱤᱱ ᱛᱮᱭᱟᱨ ᱜᱮᱭᱟ ᱾
ᱦᱳᱭ ᱦᱳᱭ ᱾ ᱛᱟᱦᱞᱮ ᱱᱟ ᱡᱤᱞ ᱠᱚᱫᱚ ᱪᱮᱫ ᱠᱚᱢ ᱡᱚᱢ ᱜᱮᱭᱟ? ᱪᱮᱫ ᱠᱚ ᱡᱤᱞᱮᱢ ᱡᱚᱢ ᱜᱮᱭᱟ?
ᱡᱷᱚᱛᱚ ᱡᱤᱞ ᱜᱮ ᱢᱳᱴᱟᱢᱩᱴᱤᱧ ᱡᱚᱢ ᱜᱮᱭᱟ ᱠᱚᱢ ᱥᱚᱢ ᱾
ᱟᱪᱪᱷᱟ ᱾ ᱦᱳᱭ ᱫᱟᱹᱭ ᱤᱧ ᱦᱚ ᱡᱚᱛᱚ ᱞᱮᱠᱟᱱ ᱡᱤᱞ ᱜᱤᱧ ᱡᱚᱢ ᱜᱮᱭᱟ, ᱡᱮ ᱞᱮᱠᱟ ᱧᱮᱞᱚᱜ ᱼᱟ ᱾ ᱰᱟᱝᱨᱟ ᱡᱤᱞ, ᱠᱚ ᱥᱩᱠᱨᱤ ᱡᱤᱞ, ᱢᱮᱨᱚᱢ ᱡᱤᱞ, ᱦᱳᱭ ᱜᱩᱰᱩ ᱦᱚᱸ ᱫᱚᱢᱮᱧ ᱠᱩᱥᱤᱭᱟ ᱠᱚ ᱜᱮᱭᱟ ᱾
ᱜᱩᱰ ᱜᱩᱰᱩ, ᱛᱚᱨᱦᱚᱫ, ᱪᱮᱢᱮᱧ, ᱛᱟᱯᱚᱨᱮ ᱠᱟᱴ ᱵᱤᱞᱟᱹᱲᱤ ᱛᱟ ᱛᱟᱯᱚᱨᱮ ᱩᱱᱠᱩ ᱡᱤᱵᱽᱡᱚᱱᱛᱩᱣᱟᱜ ᱡᱮᱞ ᱦᱚᱸ ᱫᱚᱢᱮᱢ ᱠᱩᱥᱤᱭᱟᱜᱼᱟ?
ᱵᱟᱝᱟ ᱩᱱᱠᱩ ᱫᱚ ᱵᱟᱝ, ᱚᱱᱮ ᱡᱟᱦᱟᱸᱧ ᱞᱟᱹᱭ ᱠᱮᱫ ᱡᱮ ᱰᱟᱝᱨᱟ ᱡᱤᱞ, ᱥᱩᱠᱨᱤ ᱡᱤᱞ, ᱢᱮᱨᱚᱢ ᱡᱤᱞ
ᱟᱨ ᱜᱩᱰᱩ ᱧᱤᱞ ᱫᱚᱢ ᱞᱟᱹᱭ ᱠᱮᱫ ᱫᱚ᱾
ᱦᱚᱸ ᱦᱳᱭ ᱜᱩᱰᱩ ᱡᱤᱞ ᱚᱱᱟ ᱠᱚᱫᱚ ᱫᱚᱢᱮᱧ ᱠᱩᱥᱤᱭᱟᱜ ᱜᱮᱭᱟ ᱾
ᱦᱳᱭ ᱾
ᱦᱳᱭ ᱚᱲᱟᱜ ᱠᱷᱚᱱ ᱦᱚᱸᱠᱚ ᱪᱟᱞᱟᱜ ᱜᱮᱭᱟ, ᱥᱮ ᱮᱢᱟᱱ ᱛᱮ ᱤᱭᱟᱹ ᱚᱱᱟ ᱜᱩᱰᱩ ᱜᱚᱡ
ᱚ ᱟᱢ ᱫᱚ ᱜᱩᱰᱩᱢ ᱜᱩᱰᱩᱢ ᱠᱩᱥᱤᱭᱤᱭᱟ? ᱠᱚᱜᱮᱭᱟ ᱥᱮ ᱥᱟᱨᱜᱟᱢ ᱠᱩᱥᱤᱭᱟᱠᱚ ᱜᱮᱭᱟ, ᱥᱮ ᱩᱱᱠᱩ ᱵᱟᱠᱚ ᱞᱟᱹᱭᱟ ᱵᱟᱠᱚ ᱞᱟᱹᱭᱟ ᱵᱷᱩᱥ ᱠᱩᱰᱩ ᱥᱮ ᱪᱤᱞᱤ ᱵᱟᱹᱫᱽ ᱨᱮ ᱥᱮ ᱚᱲᱟᱜ ᱨᱤᱱᱮᱢ ᱠᱩᱥᱤᱭᱟᱠᱚ ᱜᱮᱭᱟ, ᱫᱚᱢᱮ ᱥᱤᱵᱤᱞ ᱟᱠᱚ᱾ ᱚᱠᱚᱭ ᱚᱠᱚᱭᱴᱟᱜ ᱠᱷᱚᱱ ᱥᱤᱵᱤᱞ ᱠᱩᱥᱤᱭᱟᱠ ᱠᱚᱜᱮᱭᱟ?
ᱩᱱᱠᱩ ᱡᱟᱦᱟᱸ ᱵᱟᱹᱫ ᱨᱮᱠᱚ ᱧᱟᱢᱚᱜᱼᱟ ᱛᱚ ᱩᱱᱠᱩ ᱜᱮ ᱾
ᱦᱮᱸ ᱩᱱᱠᱩ ᱢᱟ ᱟᱨᱚ ᱥᱮᱭ ᱥᱮᱭ ᱵᱷᱟᱹᱜᱤ ᱵᱷᱟᱹᱜᱤ ᱪᱮᱦᱨᱟ ᱛᱟᱠᱚ ᱜᱩᱞᱩ ᱜᱩᱞᱩ ᱛᱟᱦᱮᱱ ᱜᱮᱭᱟ ᱢᱟᱱᱮ ᱢᱚᱴᱟ ᱢᱚᱴᱟ ᱥᱮ ᱥᱮᱲᱟ ᱥᱮᱲᱟ ᱥᱩᱠᱨᱤ ᱵᱷᱩᱥᱟᱹᱜ ᱛᱮᱢᱚᱱ ᱥᱮᱬᱟ ᱥᱮᱬᱟ ᱠᱚ ᱛᱟᱦᱮᱱ ᱜᱮᱭᱟ ᱥᱮ, ᱚᱱᱠᱟᱱ ᱠᱚ ᱠᱚ ᱛᱟᱦᱮᱱ ᱜᱮᱭᱟ ᱩᱱᱠᱩ ᱫᱚᱢᱮ ᱤᱛᱤᱞ ᱛᱟᱠᱚᱣᱟ ᱫᱚᱢᱮ ᱡᱚᱢ ᱫᱚᱢᱮ ᱠᱚ ᱥᱤᱵᱤᱞᱟ ᱵᱟ ᱥᱮ?
ᱦᱳᱭ ᱾ ᱟᱫᱚ ᱚᱱᱟ ᱠᱚᱜᱤᱧ ᱡᱚᱢ ᱜᱮᱭᱟ ᱾
ᱚ ᱟᱫᱚᱧ ᱠᱩᱞᱤᱭᱮᱫ ᱢᱮᱭᱟ? ᱦᱮᱸ ᱞᱟᱹᱭ ᱢᱮ ᱾
ᱵᱟᱝ ᱞᱟᱹᱭ ᱢᱮ ᱪᱮᱫ ᱮᱢ ᱢᱮᱱᱮᱜ ᱠᱟᱱ ᱛᱟᱦᱮᱱᱟ ᱟᱢ?
ᱚ ᱛᱟᱦᱚᱞᱮᱧ ᱠᱩᱞᱤᱭᱮᱜ ᱢᱮ ᱟᱫᱚ ᱨᱚᱦᱚᱭ ᱠᱚᱫᱚ ᱯᱮ ᱮᱛᱚᱦᱚᱵ ᱠᱟᱜᱼᱟ, ᱥᱮ ᱵᱟᱯᱮ ᱮᱛᱚᱦᱚᱵ ᱠᱟᱜᱼᱟ?
ᱟᱹᱣᱨᱤ ᱱᱤᱛᱚᱜ ᱫᱚ ᱵᱟᱞᱮ ᱮᱦᱚᱵ ᱟᱠᱟᱫᱟ ᱢᱚᱱᱮ ᱦᱚᱭ ᱾ ᱠᱤᱪᱷᱤ ᱟᱯᱷᱚᱨ ᱠᱚ ᱦᱩᱭ ᱠᱟᱱᱟ ᱟᱫᱚ ᱦᱟᱸᱜ ᱢᱟᱲᱟᱝ ᱞᱮ ᱞᱟᱹᱴᱩ ᱟᱥᱮ ᱦᱟᱸ ᱛᱚᱠᱷᱚᱱ ᱦᱟᱸ ᱦᱮ ᱤᱭᱟᱹ ᱦᱩᱭᱩᱜᱼᱟ, ᱦᱟᱸᱜ ᱱᱤᱛᱚᱜ ᱫᱚ ᱢᱟᱴ ᱨᱮᱢᱟ ᱠᱟᱹᱢᱤ ᱫᱚ ᱵᱟᱹᱱᱩᱜ ᱞᱮᱠ ᱜᱮ ᱾
ᱚ ᱛᱚᱞᱟ ᱠᱚᱫᱚ ᱯᱮ ᱮᱨ ᱵᱟᱲᱟ ᱠᱟᱜᱼᱟ? ᱛᱟᱨᱢᱟᱱᱮ ᱦᱮᱸ ᱾
ᱦᱚᱸ ᱾ ᱦᱳᱭ ᱻᱦᱳᱭ ᱾
ᱚᱸ
ᱟᱨ ᱟᱯᱮ ᱫᱚ? ᱛᱟᱦᱚᱞᱮ ᱟᱯᱮ ᱫᱚ ᱪᱮᱫ ᱠᱚᱯᱮ ᱠᱟᱹᱢᱤ ᱵᱟᱲᱟᱭ ᱜᱮᱭᱟ?
ᱟᱞᱮ ᱦᱚᱸ ᱨᱚᱦᱚᱭ ᱠᱚᱜᱮ ᱞᱮ ᱠᱟᱹᱢᱤ ᱵᱟᱲᱟᱭ ᱜᱮᱭᱟ ᱠᱚ, ᱟᱞᱮ ᱫᱚ ᱵᱟᱞᱮ ᱠᱟᱹᱢᱤ ᱜᱮᱭᱟ ᱾ ᱢᱟ ᱛᱟ ᱢᱟ ᱛᱟᱹᱠᱚ᱾ ᱢᱟ ᱛᱟᱠᱚ ᱠᱚᱠᱚ ᱠᱟᱹᱢ ᱜᱮᱭᱟ ᱟᱞᱮ ᱫᱚ ᱥᱩᱫᱷᱩ ᱩᱱᱠᱩ ᱫᱟᱠᱟ ᱠᱚ ᱵᱟᱠᱚ ᱤᱫᱤ ᱜᱚᱜ ᱜᱮᱭᱟ ᱡᱳ ᱩᱱᱠᱩᱼᱼ ᱢᱮᱴᱟᱣ ᱠᱚᱜᱮᱭᱟ ᱛᱚ ᱟᱫᱚ ᱩᱱᱠᱩ ᱜᱮᱠᱚ ᱩᱱᱠᱩ ᱠᱚ ᱧᱮᱧᱮᱞ ᱠᱚᱞᱮ ᱪᱟᱞᱟᱜ ᱜᱮᱭᱟ ᱩᱱᱠᱩ ᱜᱮ ᱡᱟᱦᱟᱸᱭ ᱠᱚ ᱡᱩᱫᱤ ᱠᱚ ᱫᱟᱜ ᱠᱚ ᱪᱟᱵᱟ ᱠᱚᱜ ᱛᱟᱠᱚᱣᱟ᱾ ᱟᱨᱦᱚᱸ ᱛᱚ ᱵᱟᱡᱚᱢᱟᱜ ᱠᱚ ᱡᱩᱫᱤ ᱡᱚᱢ ᱥᱟᱱᱟ ᱠᱚᱣᱟ ᱡᱟᱦᱟᱱᱟᱜ ᱚᱱᱟ ᱠᱚᱜᱮ ᱤᱫᱤᱭᱟᱠᱚ ᱜᱮᱭᱟ᱾
ᱦᱚᱝᱚᱝ ᱟᱪᱷᱟ ᱛᱟᱦᱞᱮ ᱫᱚ ᱟᱯᱼᱼ ᱟᱯᱮ ᱫᱚ ᱟᱛᱳ ᱨᱮᱯᱮ ᱛᱟᱦᱮᱱᱟ ᱥᱮ ᱱᱟ ᱵᱟᱡᱟᱨ ᱱᱟᱠᱷᱟ ᱯᱮ ᱛᱟᱦᱮᱱ ᱜᱮᱭᱟ ᱟᱯᱮ ᱫᱚ?
ᱵᱟ ᱤᱭᱩᱜ ᱵᱟᱡᱟᱨ ᱵᱚᱞᱛᱮ ᱛᱚᱵᱩ ᱩᱱᱟᱹᱜ᱾ ᱮᱴᱟᱜ ᱵᱟᱡᱟᱨ ᱫᱚ ᱵᱟᱝᱟ ᱩᱱᱟᱹᱜ ᱤᱭᱟᱹ ᱫᱤᱥᱚᱢ ᱦᱚᱸ ᱵᱟᱝᱟ᱾
ᱟᱪᱷᱟᱢ ᱚᱱᱟ ᱠᱷᱟᱹᱛᱤᱨ ᱴᱷᱤᱠ ᱜᱮᱭᱟ ᱯᱟᱪᱷᱟᱢ᱾ ᱟᱯᱮ ᱫᱚ ᱵᱟᱡᱟᱨ ᱵᱟᱡᱟᱨ ᱨᱮᱱᱟᱜ ᱡᱤᱱᱤᱥ ᱠᱚᱫᱚ ᱫᱚᱢᱮᱯᱮ ᱡᱚᱢ ᱜᱮᱭᱟ
ᱦᱮᱸ ᱱᱮᱛᱟᱨ ᱢᱟ ᱤᱥᱠᱩᱞ ᱠᱚᱨᱮ ᱜᱮᱠᱚ ᱵᱟᱹᱭᱥᱟᱹᱣ ᱠᱟᱜ ᱜᱮᱭᱟ ᱫᱚᱠᱟᱱ ᱥᱩᱨ ᱨᱮ᱾ ᱚᱱᱟ ᱛᱮᱞᱮ ᱡᱚᱢ ᱜᱮᱭᱟ, ᱤᱥᱠᱩᱞ ᱢᱟ ᱮᱢᱱᱤ ᱵᱟᱡᱟᱨ ᱥᱩᱨ ᱨᱮᱜᱮ᱾ ᱦᱩᱭᱩᱜ ᱜᱮᱭᱟ ᱥᱮ ᱦᱟᱱᱟ ᱱᱚᱣᱟ ᱵᱟᱡᱟᱨ ᱚᱱᱟ, ᱚᱱᱟ ᱛᱮᱜᱮᱞᱮ ᱡᱚᱢ ᱜᱮᱭᱟ᱾
ᱴᱷᱮᱱᱰᱟ ᱟᱛᱳ ᱥᱮ ᱟᱫᱚᱼᱼ ᱱᱚᱝᱠᱟ ᱫᱚ ᱥᱮ ᱨᱚᱠᱚᱢ ᱫᱚ ᱵᱟᱹᱱᱩᱜ ᱟᱠᱟᱫᱟ ᱚᱱᱟ ᱠᱚ ᱫᱚᱠᱟᱱ ᱫᱚ ᱟᱨ ᱟᱛᱳ ᱥᱮᱫ ᱨᱮᱜᱤ ᱠᱚ ᱢᱮᱱᱟᱜ ᱟᱥᱮ ᱟᱫᱚ ᱩᱱᱟᱹᱜ ᱫᱚ ᱵᱟᱹᱱᱩᱜᱼᱟ᱾ ᱡᱟᱜᱮ ᱛᱟᱦᱮᱱ ᱨᱮᱦᱚᱸ ᱳᱱᱳᱜ ᱫᱚ ᱵᱟᱹᱱᱩᱜᱼᱟ᱾
ᱚ ᱵᱟᱝᱟᱻᱟᱞᱮ ᱱᱚᱛᱮ ᱫᱚ᱾ ᱫᱚ ᱢᱚᱱ ᱠᱩᱥᱤ ᱡᱩᱫᱤ ᱯᱚᱭᱥᱟᱢ ᱠᱷᱮᱞᱟᱣ ᱠᱷᱟᱱᱜᱮ ᱢᱚᱱ ᱠᱩᱥᱤᱢ ᱡᱚᱢ ᱫᱟᱲᱮᱭᱟᱜᱼᱟ᱾ ᱚᱱᱟᱛᱮ᱾
ᱦᱩᱸ᱾
ᱟᱫᱚ ᱞᱟᱹᱭ ᱢᱮ ᱪᱮᱫ ᱠᱚᱫᱚᱢ ᱪᱤᱠᱟᱹᱭᱮᱫᱼᱟ? ᱪᱮᱫ ᱠᱚᱫᱚᱢ ᱪᱤᱠᱟᱹᱭᱮᱫᱼᱟ ᱯᱮ ᱱᱤᱛᱚᱜ ᱫᱚ?
ᱱᱤᱛᱚᱜ ᱫᱚ ᱪᱮᱫ ᱦᱚᱸ ᱵᱟᱹᱧ ᱪᱮᱠᱟᱭᱟ ᱦᱚᱸᱜ-ᱚᱭ ᱫᱩᱲᱩᱵ ᱟᱫᱚ ᱫᱩᱲᱩᱵ ᱦᱩᱭ ᱟᱠᱟᱱᱟᱭ᱾
ᱚ ᱛᱟᱦᱞᱮᱧ ᱠᱩᱞᱤ ᱢᱮ ᱞᱮᱜᱮ ᱢᱟ ᱵᱟᱵᱟ ᱛᱟᱠᱚ ᱫᱚ ᱪᱮᱫ ᱞᱮᱠᱟ ᱢᱮᱱᱟᱜ ᱠᱚᱣᱟ?
ᱩᱱᱠᱩ ᱦᱚᱸ ᱟᱹᱰᱤ ᱱᱤᱛᱚᱜ ᱫᱚ ᱱᱟᱯᱟᱭ ᱜᱮ ᱢᱮᱱᱟᱜ ᱠᱚᱣᱟ ᱟᱫᱚ ᱱᱤᱛᱚᱜ ᱠᱚ ᱡᱟᱹᱯᱤᱫ ᱵᱟᱲᱟ ᱣᱟᱠᱟᱜᱼᱟ ᱩᱱᱠᱩ ᱫᱚ᱾ ᱦᱮᱸ
ᱟᱫᱚ ᱵᱚᱱ ᱠᱚᱫᱚ ᱢᱮᱱᱟᱜ ᱠᱚᱛᱟᱢᱟ ᱥᱮ ᱵᱟᱹᱪᱩᱜ ᱠᱚᱛᱟᱢᱟ ᱵᱚᱱ ᱵᱷᱟᱭ ᱠᱚᱫᱚ?
ᱦᱳᱭ ᱢᱤᱫᱴᱮᱡ ᱢᱮᱱᱟᱭ ᱠᱟᱫᱮᱭᱟ ᱵᱷᱟᱭ ᱢᱮᱱᱟᱭ ᱠᱟᱫᱮᱭᱟ ᱟᱨ ᱢᱤᱫᱴᱮᱡ ᱫᱤᱫᱤ ᱢᱮᱱᱟᱭ ᱠᱟᱫᱮᱭᱟ᱾ ᱦᱮᱸ ᱟᱞᱮ ᱜᱮ ᱯᱮ ᱦᱚᱲ ᱜᱮ ᱢᱮᱱᱟᱜ ᱞᱮᱭᱟ᱾
ᱚ ᱯᱮ ᱦᱚᱲ ᱢᱚᱫᱮ ᱫᱚ ᱡᱟᱦᱟᱸᱭ ᱫᱚᱯᱮ ᱫᱤᱫᱤ ᱫᱚᱯᱮ ᱡᱟᱶᱟᱭ ᱠᱟᱫᱮᱭᱟ ᱥᱮ ᱵᱟᱝᱟ?
ᱟᱹᱰᱤ ᱜᱟᱱ ᱚᱠᱚᱛᱚ ᱦᱩᱭ ᱟᱠᱟᱱᱟ ᱵᱚᱞᱮ ᱱᱤᱛᱚᱜ ᱫᱚ ᱤᱱᱟᱹᱜ ᱜᱮᱞᱟᱝ ᱠᱟᱛᱷᱟ ᱟ ᱟᱹᱰᱤ ᱱᱟᱯᱟᱭᱤᱧ ᱪᱮᱫ ᱥᱟᱞᱟᱜ ᱠᱟᱛᱷᱟ ᱠᱟᱛᱮᱫ᱾